ᱦᱮᱞᱳᱣ ᱜᱚᱝᱠᱮ ᱟᱸᱡᱚᱢ ᱧᱟᱢᱚᱜ ᱠᱟᱱᱟ
ᱦᱮᱸ ᱜᱚᱝᱠᱮ ᱯᱩᱨᱟᱹ ᱠᱤᱞᱤᱭᱟᱨ ᱥᱟᱺᱦᱤᱡ ᱜᱮ ᱟᱸᱡᱚᱢᱚᱜ ᱠᱟᱱᱟ᱾ ᱛᱚ ᱤᱧᱟᱹᱜ ᱟᱸᱡᱚᱢᱚᱜ ᱠᱟᱱᱟ
ᱦᱳᱭ ᱜᱚᱝᱠᱮ ᱟᱵᱮᱱᱟᱜ ᱦᱚᱸ ᱟᱹᱰᱤ ᱥᱟᱯᱷᱟ ᱥᱟᱺᱦᱤᱡ ᱴᱷᱟᱢ ᱴᱷᱟᱢ ᱜᱮ ᱟᱸᱡᱚᱢᱚᱜ ᱠᱟᱱᱟ ᱦᱮᱸ ᱛᱚᱵᱮ ᱜᱚᱝᱠᱮ ᱮᱸ ᱛᱚᱵᱮ ᱥᱚᱨᱦᱟᱭ ᱨᱮᱫᱚ ᱚᱠᱟᱞᱮᱠᱟ ᱯᱮ ᱥᱚᱦᱨᱟᱭᱚᱜ ᱛᱟᱦᱮᱱᱟ
ᱥᱚᱦᱨᱟᱭ ᱫᱚᱦᱟᱸᱜ ᱜᱚᱝᱠᱮ ᱟᱞᱮ ᱫᱚᱦᱟᱸᱜ ᱱᱚᱣᱟ ᱯᱩᱥ ᱵᱚᱸᱜᱟ ᱜᱮᱞᱮ ᱥᱚᱨᱦᱟᱭᱚᱜ ᱜᱮᱭᱟ ᱛᱚ ᱜᱚᱝᱠᱮ ᱟᱯᱮ ᱫᱚ ᱦᱟᱸᱜ ᱚᱠᱟ ᱵᱚᱸᱜᱟ ᱯᱮ‌ ᱥᱚᱨᱦᱟᱭᱚᱜ ᱜᱮᱭᱟ ᱧᱮᱞᱚᱜ ᱜᱮᱭᱟ ᱟᱨᱠᱤ ᱥᱚᱦᱨᱟᱭ ᱵᱚᱸᱜᱟ ᱦᱚᱸᱠᱚ ᱥᱚᱦᱨᱟᱭᱚᱜ ᱜᱤᱭᱟ
ᱦᱳᱭ ᱜᱚᱝᱠᱮ ᱟᱞᱮ ᱦᱚᱸ ᱯᱩᱥ ᱵᱚᱸᱜᱟ ᱜᱮᱞᱮ ᱥᱚᱦᱨᱟᱭ ᱫᱚᱞᱮ ᱥᱚᱦᱨᱟᱭᱚᱜᱼᱟ ᱜᱚᱝᱠᱮ ᱮᱱᱠᱷᱟᱱ ᱫᱚ ᱡᱟᱦᱟᱸ ᱜᱟᱹᱭ ᱡᱟᱜᱟᱣ ᱫᱚ ᱟᱞᱮ ᱫᱚ ᱥᱚᱦᱨᱟᱭ ᱵᱚᱸᱜᱟ ᱨᱮᱜᱮᱞᱮ ᱡᱟᱜᱟᱣ ᱠᱟᱠᱚᱣᱟ ᱢᱟᱱᱮ ᱟᱞᱮ ᱟᱛᱩ ᱨᱮ ᱚᱱᱠᱟ ᱢᱟᱲᱟᱝ ᱠᱷᱚᱡ ᱜᱮ ᱟᱵᱚ ᱞᱟᱹᱭ ᱟᱹᱜᱩ ᱠᱟᱜᱼᱟ ᱡᱮ ᱡᱟᱦᱟᱸ ᱫᱚ ᱟᱵᱚᱣᱟᱜ ᱯᱚᱨᱚᱵᱽ ᱫᱚ ᱠᱟᱱᱟ ᱡᱮᱦᱮᱛᱩ ᱥᱚᱦᱨᱟᱭ ᱯᱚᱨᱚᱵᱽ ᱫᱚ ᱥᱚᱦᱨᱟᱭ ᱵᱚᱸᱜᱟ ᱨᱮᱜᱮ ᱠᱟᱱᱟ ᱡᱟᱦᱟᱸ ᱫᱚ ᱠᱷᱟᱞᱤ ᱞᱟᱹᱭ ᱜᱮᱭᱟ ᱚᱱᱟ ᱥᱚᱦᱨᱟᱭ ᱵᱚᱸᱜᱟ ᱨᱮᱜᱮ ᱯᱚᱨᱚᱵᱽ ᱫᱚ ᱚᱱᱟ ᱠᱷᱟᱹᱛᱤᱨ ᱛᱮ ᱜᱟᱹᱭ ᱡᱟᱜᱟᱣ ᱠᱟᱹᱢᱤ ᱦᱚᱨᱟ ᱫᱚ ᱥᱚᱦᱨᱟᱭ ᱵᱚᱸᱜᱟ ᱞᱮ ᱡᱟᱜᱟᱣ ᱠᱟᱠᱚ ᱛᱟᱦᱮᱸᱱᱟ ᱟᱨ ᱡᱟᱦᱟᱸ ᱫᱚ ᱥᱚᱦᱨᱟᱭᱚᱜᱼᱟ ᱞᱮ ᱜᱚᱝᱠᱮ ᱱᱚᱣᱟ ᱤᱭᱟᱹ ᱥᱮᱫ ᱛᱮ ᱯᱩᱥ ᱵᱚᱸᱜᱟ ᱨᱮᱜᱮ ᱟᱯᱮ ᱥᱮᱫ ᱫᱚ ᱜᱚᱝᱠᱮ ᱚᱠᱟᱞᱮᱠᱟ
ᱟᱞᱮᱥᱮᱫ ᱜᱚᱝᱠᱮ ᱟᱞᱮ ᱦᱚᱸ ᱯᱩᱥ ᱵᱚᱸᱜᱟ ᱜᱮᱞᱮ ᱥᱚᱨᱦᱟᱭᱚᱜ ᱜᱮᱭᱟ ᱟᱨ ᱜᱟᱹᱭ ᱡᱟᱜᱟᱣ ᱠᱟᱛᱷᱟᱢ ᱞᱟᱹᱭ ᱠᱮᱫ ᱠᱷᱟᱱ ᱫᱚ ᱢᱟᱱᱮ ᱟᱞᱮ ᱦᱚᱸ ᱱᱚᱣᱟ ᱠᱟᱹᱞᱤ ᱪᱟᱸᱫᱳ ᱨᱮᱜᱮ ᱦᱟᱸᱜ ᱜᱟᱹᱭ ᱫᱚᱞᱮ ᱡᱟᱜᱟᱣ ᱠᱚᱜᱮᱭᱟ ᱟᱨ ᱱᱚᱣᱟ ᱯᱩᱥ ᱵᱚᱸᱜᱟ ᱛᱚᱠᱷᱚᱱ ᱥᱚᱦᱨᱟᱭ ᱦᱩᱭᱩᱜ ᱜᱮᱭᱟ ᱛᱚᱠᱷᱚᱱ ᱦᱚᱸ ᱢᱤᱫ ᱫᱷᱟᱣ ᱫᱚᱞᱮ ᱡᱟᱜᱟᱣ ᱠᱚ ᱜᱮᱭᱟ ᱦᱟᱸᱜ ᱚᱱᱮ ᱚᱱᱠᱟ ᱢᱮᱱᱟᱜ ᱠᱟᱫ ᱛᱟᱞᱮᱭᱟ
ᱦᱳᱭ ᱜᱚᱝᱠᱮ ᱟᱞᱮ ᱦᱚᱸ ᱚᱱᱠᱟ ᱜᱮᱞᱮ ᱡᱟᱜᱟᱣ ᱫᱚᱞᱮ ᱡᱟᱜᱟᱣ ᱠᱟᱠᱚᱣᱟ ᱡᱮ ᱮ ᱠᱟᱹᱞᱤ ᱠᱟᱹᱞᱤ ᱵᱚᱸᱜᱟ ᱥᱮ ᱱᱚᱛᱮ ᱥᱚᱦᱨᱟᱭ ᱵᱚᱸᱜᱟ ᱨᱮᱦᱚᱸ ᱢᱤᱫ ᱪᱷᱚᱴ ᱫᱚ ᱡᱟᱜᱟᱣ ᱠᱟᱠᱚᱣᱟᱞᱮ ᱟᱨ ᱱᱚᱛᱮ ᱡᱟᱦᱟᱸ ᱫᱚ ᱯᱩᱥ ᱵᱚᱸᱜᱟ ᱨᱮ ᱥᱚᱦᱨᱟᱭ ᱡᱟᱯᱟᱜ ᱡᱟᱯᱟᱜ ᱚᱱᱛᱮ ᱦᱚᱸᱞᱮ ᱡᱟᱜᱟᱣ ᱠᱚ ᱜᱮᱭᱟ ᱜᱚᱝᱠᱮ ᱛᱚᱵᱮ ᱟᱞᱮ ᱞᱮ ᱧᱮᱞ ᱟᱠᱟᱜᱼᱟ ᱢᱟᱱᱮ ᱟᱞᱮ ᱥᱮᱫ ᱥᱚᱨ ᱦᱟᱭ ᱨᱮ ᱡᱟᱦᱟᱸ ᱩᱢ ᱦᱤᱞᱚᱜ ᱫᱚ ᱟᱞᱮᱨᱮ ᱨᱮᱱ ᱜᱳᱰᱮᱛ ᱦᱟᱲᱟᱢ ᱥᱮ ᱮᱸ ᱜᱳᱰᱮᱛ ᱛᱟᱲᱟᱢ ᱟᱭᱩᱨ ᱠᱩ ᱠᱤᱪᱷᱩ ᱜᱤᱫᱽᱨᱟᱹ ᱠᱚᱠᱚ ᱛᱟᱦᱮᱱ ᱜᱮᱭᱟ ᱥᱤᱢ ᱥᱟᱵ ᱠᱚᱲᱟ ᱠᱩ ᱜᱳᱰᱮᱛ ᱛᱟᱲᱟᱢ ᱫᱚ ᱱᱚᱜᱚᱭ ᱪᱟᱣᱞᱮ ᱠᱚ ᱟᱹᱫᱟᱹᱭᱟ ᱥᱮ ᱥᱟᱥᱟᱝ, ᱥᱩᱱᱩᱢ, ᱵᱩᱞᱩᱝ ᱮ ᱠᱩᱭ ᱟᱹᱫᱟᱹᱭ ᱜᱮᱭᱟ ᱢᱚᱥᱞᱟ ᱯᱟᱹᱛᱤ ᱠᱚ ᱦᱳᱭ ᱥᱮ ᱚᱱᱟ ᱥᱟᱶᱛᱮ ᱯᱟᱛᱲᱟ ᱠᱚᱭ ᱟᱹᱫᱟᱹᱭ ᱜᱮᱭᱟ ᱟᱨ ᱥᱤᱢ ᱥᱟᱵ ᱠᱚᱲᱟ ᱜᱮᱠᱩ ᱦᱚᱯᱚᱱ ᱠᱚ ᱤᱫᱤ ᱠᱮᱠᱩᱣᱟᱭ ᱩᱱᱠᱩ ᱦᱚᱸ ᱥᱤᱢ ᱥᱟᱵ ᱠᱚ ᱜᱚᱲᱚᱣᱟᱭ ᱜᱮᱭᱟ ᱚᱲᱟᱜ ᱚᱲᱟᱜ ᱠᱚ ᱪᱟᱞᱟᱜᱼᱟ ᱥᱤᱢ ᱠᱚ ᱥᱟᱵ᱾ ᱱᱚᱛᱮ ᱜᱳᱰᱮᱛ ᱦᱟᱲᱟᱢ ᱫᱚ ᱪᱟᱣᱞᱮ ᱠᱚ ᱥᱮ ᱢᱚᱥᱞᱟ ᱯᱟᱹᱛᱤ ᱠᱩ ᱥᱩᱱᱩᱢ ᱠᱚ ᱟᱹᱫᱟᱹᱭ ᱜᱮᱭᱟ ᱯᱟᱛᱲᱟ ᱠᱩ᱾ ᱛᱚ ᱜᱚᱝᱠᱮ ᱟᱯᱮ ᱥᱮᱫ ᱦᱚᱸ ᱡᱟᱦᱟᱸ ᱫᱚ ᱩᱢ ᱦᱤᱞᱳᱜ ᱚᱱᱠᱟ ᱠᱟᱹᱢᱤ ᱦᱚᱨᱟ ᱠᱚ ᱥᱟᱵ ᱛᱟᱦᱮᱱ ᱜᱮᱭᱟ ᱥᱮ ᱵᱟᱝ?
ᱦᱮᱸ ᱜᱚᱝᱠᱮ ᱱᱚᱣᱟ ᱢᱟᱦᱟᱜ ᱜᱳᱰᱮᱛ ᱦᱟᱲᱟᱢᱟᱜ ᱠᱟᱹᱢᱤ ᱠᱟᱱ ᱜᱮᱭᱟ ᱚᱱᱟ ᱥᱟᱶᱛᱮ ᱩᱱᱠᱩ ᱜᱤᱫᱽᱨᱟᱹ ᱠᱚ ᱤᱫᱤ ᱠᱚᱜᱮᱭᱟ ᱟᱞᱮ ᱥᱮᱫ ᱦᱚᱸ ᱱᱚᱝᱠᱟ ᱜᱮ ᱢᱮᱱᱟᱜ ᱟᱠᱟᱫᱟ᱾ ᱛᱚ ᱜᱚᱝᱠᱮ ᱱᱚᱣᱟ ᱥᱚᱨᱦᱟᱭ ᱫᱚ ᱦᱟᱸᱜ ᱢᱟᱱᱮ ᱪᱤᱠᱟ ᱯᱮ ᱢᱟᱱᱟᱣ ᱜᱮᱭᱟ ᱟᱨᱠᱤ ᱚᱱᱠᱟ ᱧᱩᱛᱩᱢ ᱨᱮᱢᱟ ᱢᱮᱠᱟᱜ ᱢᱚᱬᱮ ᱥᱤᱧ ᱢᱚᱬᱮ ᱧᱤᱫᱟᱹ ᱦᱟᱛᱤ ᱞᱮᱠᱟᱱ ᱯᱚᱨᱚᱵᱽ ᱠᱟᱱ ᱛᱟᱵᱚᱱᱟ ᱛᱚ ᱱᱚᱝᱠᱟ ᱜᱮᱯᱮ ᱢᱟᱱᱟᱣ ᱜᱮᱭᱟ ᱥᱮ ᱚᱠᱟᱮ ᱞᱮᱠᱟ
ᱦᱳᱭ ᱜᱚᱝᱠᱮ ᱟᱞᱮ ᱦᱚᱸ ᱢᱚᱬᱮ ᱥᱤᱧ ᱢᱚᱬᱮ ᱧᱤᱫᱟᱹ ᱜᱮ ᱦᱟᱹᱛᱤ ᱞᱮᱠᱟ ᱜᱮᱞᱮ ᱢᱟᱱᱟᱣ ᱫᱚᱞᱮ ᱢᱟᱱᱟᱣᱼᱟ ᱟᱫᱚ ᱜᱚᱝᱠᱮ ᱦᱚᱜᱼᱚᱭ ᱡᱮ ᱯᱳᱭᱞᱳ ᱫᱤᱱ ᱠᱷᱚᱱ ᱤᱧ ᱞᱟᱹᱭ ᱤᱫᱤᱜᱼᱟ ᱡᱮ ᱮ ᱯᱳᱭᱞᱳ ᱫᱤᱱ ᱠᱷᱚᱱ ᱞᱟᱹᱭ ᱞᱮᱠᱷᱷᱟ ᱱᱟᱯᱟᱭᱚᱜᱼᱟ ᱟᱞᱮ ᱫᱚ ᱢᱚᱬᱮ ᱫᱤᱱ ᱜᱮᱞᱮ ᱢᱟᱱᱟᱣ ᱫᱚᱞᱮ ᱢᱟᱱᱟᱣᱟ ᱡᱮᱦᱤᱞᱳᱜ ᱩᱢ ᱦᱤᱞᱳᱜ ᱮᱱᱦᱤᱞᱳᱜ ᱫᱚ ᱡᱚᱛᱚ ᱠᱤᱪᱷᱩ ᱠᱚ ᱯᱷᱟᱨᱪᱟᱭ ᱛᱟᱦᱮᱱᱟ ᱢᱟᱱᱮ ᱡᱚᱛᱚ ᱦᱚᱲ ᱜᱮᱠᱚ ᱛᱩᱯᱩᱱᱟ᱾ ᱮᱱᱦᱤᱞᱳᱜ ᱫᱚ ᱡᱟᱦᱟᱸ ᱫᱚ ᱜᱚᱴ ᱴᱟᱺᱰᱤ ᱯᱩᱡᱟᱹᱭ ᱛᱟᱦᱮᱱᱟ ᱱᱟᱭᱠᱮ ᱦᱟᱲᱟᱢᱮ ᱯᱩᱡᱟᱹᱭ ᱛᱟᱦᱮᱱᱟ ᱚᱱᱟ ᱥᱟᱶᱛᱮ ᱥᱚᱲᱮ ᱠᱚᱠᱚ ᱤᱥᱤᱱᱟ ᱟᱨ ᱡᱟᱦᱟᱸᱟᱧ ᱞᱟᱹᱭ ᱠᱮᱫ ᱫᱚ ᱥᱤᱢ ᱠᱚᱠᱚ ᱥᱟᱵ ᱤᱫᱤ ᱠᱟᱠᱚᱣᱟ ᱩᱱᱠᱩ ᱠᱚ ᱵᱚᱸᱜᱟ ᱠᱚᱣᱟ ᱟᱨ ᱟᱫᱣᱟ ᱪᱟᱣᱞᱤ ᱦᱚᱞᱚᱝ ᱯᱤᱴᱷᱟᱹ ᱠᱚ ᱦᱚᱞᱚᱝ ᱠᱚᱠᱚ ᱤᱫᱤ ᱠᱟᱜᱼᱟ ᱚᱸᱰᱮ ᱠᱚ ᱯᱤᱴᱷᱟᱹᱭᱟ ᱡᱟᱦᱟᱸᱛᱤᱱᱟᱹᱜ ᱚᱱᱟ ᱵᱚᱸᱜᱟ ᱥᱟᱨᱮᱡ ᱥᱤᱢ ᱡᱤᱞ ᱠᱩ ᱚᱱᱟ ᱠᱩ ᱱᱟᱭᱠᱮ ᱦᱟᱲᱟᱢ ᱯᱤᱴᱷᱟᱹ ᱠᱟᱛᱮᱜ ᱥᱮ ᱦᱟᱲᱟᱢ ᱩᱱᱠᱩ ᱦᱟᱯᱲᱟᱢ ᱠᱚ ᱛᱟᱦᱮᱱ ᱜᱮᱭᱟ ᱠᱤᱪᱷᱩ ᱠᱤᱪᱷᱩ ᱠᱚ ᱪᱟᱞᱟᱜ ᱜᱮᱭᱟ ᱩᱱᱠᱩ ᱯᱤᱴᱷᱟᱹ ᱠᱚᱛᱮᱫ ᱡᱚᱢᱟ ᱚᱱᱟ ᱥᱟᱶᱛᱮ ᱚᱱᱛᱮ ᱥᱳᱲᱮ ᱦᱚᱸ ᱥᱳᱲᱮ ᱠᱚ ᱤᱥᱤᱱ ᱜᱮᱭᱟ ᱟᱨᱚ ᱡᱟᱦᱟᱸ ᱛᱤᱱᱟᱹᱜ ᱥᱤᱢ ᱥᱟᱵ ᱠᱚᱲᱟ ᱠᱚᱠᱩ ᱛᱟᱦᱮᱱᱟ ᱚᱱᱛᱮ
ᱚᱱᱠᱟᱜ ᱜᱮ ᱦᱟᱸᱜ ᱢᱮᱱᱟᱜ ᱠᱟᱫᱟ ᱢᱮᱱᱟᱜ ᱫᱚ ᱫᱤᱭᱮ ᱯᱚᱨ ᱱᱚᱝᱠᱟ ᱮᱱᱮᱡ ᱥᱮᱨᱮᱧ ᱠᱚᱫᱚ ᱟᱨᱠᱤ ᱪᱤᱠᱟ ᱜᱚᱝᱠᱮ ᱱᱚᱝᱠᱟ ᱴᱟᱢᱟᱠ ᱠᱚᱫᱚ ᱛᱟ ᱢᱟᱱᱮ ᱫᱚᱢᱮ ᱵᱚᱲᱚ ᱵᱚᱲᱚ ᱜᱮᱛᱟ ᱯᱮᱭᱟ ᱥᱮ ᱦᱩᱰᱤᱧ ᱦᱩᱰᱤᱧ ᱜᱮᱛᱟ ᱯᱮᱭᱟ?
ᱵᱟᱝ ᱜᱚᱝᱠᱮ ᱟᱞᱮ ᱥᱮᱱᱟᱜ ᱴᱟᱢᱟᱠ ᱠᱚᱫᱚ ᱦᱩᱰᱤᱧ ᱦᱩᱰᱤᱧ ᱧᱚᱜ ᱜᱮᱭᱟ ᱛᱩᱢᱫᱟᱜ ᱢᱮᱱᱟᱜ ᱟᱠᱟᱫᱟ ᱴᱟᱢᱟᱠ ᱜᱮ ᱜᱚᱝᱠᱮ ᱚᱠᱟ ᱥᱮᱫ ᱫᱚ ᱧᱮᱞᱚᱜ ᱛᱟᱦᱮᱱ ᱜᱮᱭᱟ ᱡᱮ ᱮ ᱨᱮᱜᱲᱟ ᱠᱚᱦᱚᱸ ᱛᱟᱦᱮᱱ ᱫᱚ ᱛᱟᱦᱮᱱ ᱜᱮᱭᱟ ᱟᱞᱮ ᱥᱮᱫ ᱫᱚ ᱨᱮᱜᱽᱲᱟ ᱫᱚ ᱵᱟᱹᱱᱩᱜ ᱟᱠᱟᱫᱟ ᱵᱤᱥᱮᱥ ᱠᱟᱭᱛᱮ ᱤᱧ ᱜᱚᱝᱠᱮ ᱧᱮᱞ ᱞᱮ ᱟᱠᱟᱜ ᱮᱴᱟᱜ ᱥᱮᱡ ᱡᱮ ᱛᱩᱢᱫᱟᱜ ᱠᱚᱫᱚ ᱩᱱᱟᱹᱜ ᱜᱩᱨᱩᱛᱛᱚ ᱵᱟᱠᱚ ᱮᱢᱟᱜ ᱨᱮᱦᱚᱸ ᱮ ᱨᱮᱜᱽᱲᱟ ᱫᱚ ᱟᱨ ᱴᱟᱢᱟᱠ ᱫᱚᱠᱚ ᱮᱢᱟᱜ ᱜᱮᱭᱟ᱾ ᱟᱫᱚ ᱚᱱᱛᱮ ᱫᱚ ᱚᱠᱟ ᱞᱮᱠᱟ ᱪᱚᱝ ᱤᱧ ᱦᱚᱸ ᱵᱟᱹᱧ ᱵᱟᱰᱟᱭᱟ ᱠᱤᱱᱛᱩ ᱡᱟᱦᱟᱸ ᱯᱩᱥ ᱵᱚᱸᱜᱟ ᱨᱮ
ᱜᱮ ᱢᱮᱱᱟᱜ ᱟᱠᱟᱫ ᱤᱧ ᱦᱚᱸ ᱚᱱᱠᱟ ᱞᱮᱠᱟᱧ ᱧᱮᱞ ᱟᱠᱟᱫᱼᱟ ᱞᱮᱜᱽᱲᱟ ᱠᱚ ᱢᱮᱱᱟᱜ ᱟᱠᱟᱫ ᱯᱟᱞᱮᱱᱤᱧ ᱢᱮᱱ ᱠᱚ ᱟᱯᱮ ᱥᱮᱫ ᱱᱚᱣᱟ ᱞᱮᱜᱽᱲᱟ ᱠᱚ ᱢᱮᱱᱟᱜ ᱟᱠᱟᱜ ᱜᱮ
ᱛᱚ ᱜᱚᱢᱠᱮ ᱟᱯᱮ ᱥᱮᱫ ᱫᱚ ᱱᱚᱣᱟ ᱢᱟᱜ ᱢᱚᱬᱮ ᱫᱚ ᱟᱨᱠᱤ ᱦᱩᱭᱩᱜ ᱜᱮᱭᱟ ᱥᱮ ᱵᱟᱝ?
ᱵᱟᱝ ᱜᱚᱝᱠᱮ ᱟᱞᱮ ᱥᱮᱫ ᱫᱚ ᱢᱟᱜ ᱢᱚᱬᱮ ᱫᱚ ᱵᱟᱝᱜᱮ ᱦᱩᱭᱩᱜᱼᱟ᱾
ᱛᱟᱦᱚᱞᱮ ᱟᱯᱮ ᱥᱮᱫ ᱫᱚ ᱦᱟᱸᱜ ᱚᱱᱟ ᱵᱟᱦᱟ ᱜᱮ ᱯᱚᱛᱤ ᱥᱮᱨᱢᱟ ᱦᱩᱭᱩᱜ ᱜᱮᱭᱟ ᱥᱮ ᱪᱮᱫ?
ᱦᱳᱭ ᱜᱚᱝᱠᱮ᱾
ᱟᱪᱪᱷᱟ ᱟᱪᱪᱷᱟ ᱟᱞᱮ ᱥᱮᱫ ᱫᱚ ᱦᱟᱸᱜ ᱜᱚᱝᱠᱮ ᱢᱟᱜ ᱢᱚᱬᱮ ᱫᱚ ᱪᱮᱫᱠᱟᱧ ᱞᱟᱹᱭᱟᱢᱟ ᱛᱚ ᱜᱚᱸᱥᱟᱭ ᱜᱮᱠᱚ ᱞᱟᱹᱭ ᱛᱟᱞᱮᱭᱟ ᱵᱟᱝᱢᱟ ᱡᱳᱫᱤᱭᱳ ᱯᱮ ᱥᱮᱨᱢᱟ ᱵᱟᱫ ᱥᱮ ᱢᱚᱬᱮ ᱥᱮᱨᱢᱟ ᱵᱟᱫ ᱢᱟᱱᱮ ᱜᱚᱸᱥᱟᱭ ᱚᱠᱟ ᱞᱮᱠᱟ ᱵᱷᱟᱵ ᱛᱮᱠᱚ ᱞᱟᱹᱭ ᱛᱟᱞᱮᱭᱟ ᱚᱱᱠᱟ ᱚᱱᱠᱟ ᱵᱷᱟᱵ ᱛᱮᱜᱮ ᱢᱟᱜ ᱢᱚᱬᱮ ᱠᱚᱫᱚ ᱦᱩᱭᱩᱜ ᱛᱟᱞᱮ ᱜᱮᱭᱟ᱾
ᱟᱪᱪᱷᱟ ᱜᱚᱝᱠᱮ ᱟᱯᱮ ᱥᱮᱫ ᱫᱚ ᱚᱱᱠᱟ ᱟᱞᱮ ᱦᱚ ᱠᱮ ᱢᱟᱜᱢᱚᱬᱮ ᱠᱚᱫᱚ ᱵᱟᱹᱧ ᱧᱮᱞ ᱟᱠᱟᱜᱼᱟ ᱠᱤᱱᱛᱩ ᱥᱚᱨᱦᱟᱭᱮᱢ ᱞᱟᱹᱭ ᱜᱚᱝᱠᱮ ᱥᱟᱠᱨᱟᱛ ᱮᱢ ᱞᱟᱹᱭ ᱜᱚᱝᱠᱮ ᱟᱨ ᱱᱚᱛᱮ ᱵᱟᱦᱟᱢ ᱞᱟᱹᱭ ᱜᱚᱝᱠᱮ ᱠᱟᱨᱟᱢ ᱮᱢ ᱞᱟᱹᱭ ᱫᱟᱸᱥᱟᱭ ᱮᱢ ᱞᱟᱹᱭ ᱨᱩᱰᱟᱹᱢ ᱞᱟᱹᱭ ᱦᱮᱥᱮ ᱜᱚᱝᱠᱮ
ᱦᱩᱸ
ᱚᱱᱟ ᱠᱚᱫᱚ ᱧᱮᱞ ᱦᱩᱭ ᱟᱠᱟᱱᱟ᱾ ᱮ ᱦᱟᱸᱜ ᱟᱫᱚ ᱜᱚᱝᱠᱮ ᱟᱯᱮ ᱫᱚ ᱡᱟᱦᱟᱸ ᱥᱚᱨᱦᱟᱭᱚᱜᱼᱟ ᱯᱮ ᱠᱷᱩᱱᱴᱟᱹ ᱰᱟᱸᱜᱽᱨᱟ ᱠᱚᱫᱚ ᱯᱮ ᱪᱟᱲᱦᱟᱣ ᱠᱚᱣᱟ ᱥᱮ ᱵᱟᱝ᱾
ᱦᱮᱸ ᱠᱷᱩᱱᱴᱟᱹ ᱰᱟᱸᱜᱽᱨᱟ ᱪᱟᱲᱦᱟᱣ ᱫᱚ ᱦᱟᱸᱜ ᱜᱚᱝᱠᱮ
ᱤᱧ ᱛᱚ ᱦᱟᱸᱜ ᱢᱟᱱᱮ ᱵᱟᱹᱧ ᱧᱮᱞ ᱟᱠᱟᱜᱼᱟ ᱧᱮᱞ ᱫᱚ ᱾ᱢᱟᱱᱮ ᱞᱟᱹᱭ ᱫᱚᱠᱚ ᱞᱟᱹᱭ ᱜᱮᱭᱟ ᱥᱮᱫᱟᱭ ᱫᱚᱠᱚ ᱪᱟᱲᱦᱟᱹᱣᱮᱫ ᱛᱟ ᱛᱚ ᱤᱧ ᱱᱤᱛᱚᱜ ᱚᱱᱠᱟ ᱵᱚᱲᱚ ᱠᱟᱮᱫ ᱫᱚ ᱦᱮᱸ ᱛᱚ ᱤᱧ ᱱᱤᱛᱚᱜ ᱚᱱᱠᱟ ᱵᱚᱲᱚ ᱠᱟᱛᱮᱫ ᱫᱚ ᱦᱟᱸᱜ ᱟᱨᱠᱤ ᱪᱟᱨᱦᱟᱣ ᱫᱚ ᱦᱟᱜ ᱵᱟᱹᱧ ᱧᱮᱞ ᱛᱤᱭᱩᱜ ᱠᱟᱜ ᱠᱚᱣᱟ, ᱚᱱᱠᱟ ᱪᱟᱨᱦᱟᱣᱮᱫ ᱠᱚᱣᱟ ᱠᱚ ᱢᱮᱱᱛᱮ᱾ ᱟᱯᱮ ᱥᱮᱫ ᱫᱚ ᱜᱚᱝᱠᱮ ᱢᱮᱱᱟᱜ ᱜᱮᱭᱟ ᱱᱚᱣᱟ ᱠᱷᱩᱱᱴᱟᱹ ᱰᱟᱹᱝᱜᱽᱨᱤ ᱪᱟᱨᱦᱟᱣ᱾
ᱵᱟᱝ ᱜᱚᱝᱠᱮ, ᱟᱹᱞᱤᱧ ᱦᱚ ᱵᱟᱹᱞᱤᱧ ᱧᱮᱞ ᱛᱤᱭᱞᱜ ᱟᱠᱟᱜᱼᱟ ᱡᱮ ᱜᱷᱩᱱᱴᱟᱹ ᱰᱟᱸᱜᱽᱨᱟ ᱠᱚ ᱪᱟᱲᱦᱟᱣᱮᱫ ᱠᱚᱣᱟ ᱢᱮᱱᱛᱮ᱾ ᱚᱱᱠᱟ ᱫᱚ ᱵᱟᱞᱤᱧ
ᱪᱮᱫ ᱫᱚ ᱦᱟᱸᱜ ᱜᱚᱝᱠᱮ ᱧᱮᱞᱚᱜ ᱠᱟᱱᱟ ᱵᱟᱝᱢᱟ ᱠᱷᱩᱱᱴᱟᱹ ᱰᱟᱺᱜᱽᱨᱤ ᱪᱟᱨᱦᱟᱣ ᱠᱚ ᱟᱹᱰᱤ ᱱᱟᱯᱟᱭ ᱵᱷᱟᱵ ᱛᱮᱜᱮᱠᱚ ᱢᱟᱱᱟᱣ ᱜᱮᱭᱟ᱾
ᱦᱳᱭ ᱜᱚᱝᱠᱮ, ᱠᱤᱪᱷᱩ ᱠᱤᱪᱷᱩ ᱡᱟᱭᱜᱟ ᱨᱮ ᱟᱹᱞᱤᱧ ᱦᱚᱸᱞᱤᱧ ᱧᱮᱞ ᱟᱠᱟᱜᱼᱟ᱾ ᱡᱮᱢᱚᱱ ᱱᱚᱜᱼᱚᱭ ᱟᱹᱞᱤᱧ ᱡᱷᱟᱲᱜᱨᱟᱢ ᱥᱮᱫ ᱞᱤᱧ ᱛᱟᱦᱮᱸ ᱠᱟᱱ ᱛᱚᱠᱷᱚᱱ ᱚ ᱚᱱᱛᱮ ᱦᱚᱸ᱾ ᱮᱸ ᱠᱷᱩᱱᱴᱟᱹ ᱰᱟᱸᱜᱽᱨᱟ ᱪᱟᱨᱦᱟᱣ ᱱᱟᱯᱟᱭ ᱦᱩᱭᱩᱜ ᱠᱟᱱ ᱨᱮᱦᱚᱸ ᱜᱮ ᱢᱤᱫᱴᱟᱹᱝ ᱵᱮᱯᱟᱨ ᱞᱤᱧ ᱧᱮᱞ ᱠᱮᱫᱼᱟ ᱜᱚᱝᱠᱮ ᱛᱚᱠᱷᱚᱱ᱾ ᱚᱱᱛᱮ ᱨᱮ ᱚᱱᱛᱮ ᱨᱮᱫᱚ ᱚᱱᱠᱟ ᱥᱚᱨᱦᱟᱭ ᱢᱚᱬᱮ ᱥᱤᱧ ᱚᱱᱠᱟ ᱫᱚ ᱵᱟᱠ ᱠᱚ ᱢᱟᱱᱟᱣ ᱜᱮᱭᱟ ᱟᱨ ᱮᱱᱮᱡ ᱦᱚᱸ ᱚᱱᱠᱟ ᱞᱮᱠᱟ ᱫᱚ ᱵᱟᱠᱚ ᱮᱱᱮᱡ ᱜᱮᱭᱟ᱾ ᱟᱨ ᱡᱟᱦᱟ ᱫᱚ ᱟᱸ ᱱᱚᱛᱮ ᱟᱞᱮ ᱠᱚᱥᱮᱫ ᱞᱤᱧ ᱧᱮᱞ ᱠᱟᱜᱼᱟ, ᱟᱞᱮ ᱫᱤᱥᱚᱢ ᱥᱮᱫ᱾ ᱚᱱᱛᱮ ᱫᱚ ᱜᱚᱝᱠᱮ ᱡᱟᱦᱟᱸ ᱫᱚ ᱩᱢ ᱦᱤᱞᱚᱜ ᱟᱨ ᱩᱱ ᱫᱟᱠᱟᱭ ᱦᱤᱞᱩᱜ ᱛᱮ ᱵᱟᱠᱚ ᱮᱱᱮᱡᱼᱟ᱾ ᱵᱟᱫ ᱵᱟᱹᱠᱤ ᱦᱮᱸ ᱯᱮᱭᱟ ᱫᱤᱱ ᱫᱚᱠᱚ ᱵᱷᱟᱹᱞᱮ ᱜᱮᱠᱚ ᱮᱱᱮᱡᱼᱟ᱾ ᱰᱟᱱᱴᱟ ᱠᱚᱦᱚᱸ ᱠᱚ ᱫᱚᱱ ᱜᱮᱭᱟ᱾ ᱟᱯᱮ ᱥᱮᱫ ᱫᱚ ᱜᱚᱝᱠᱮ ᱥᱚᱨᱦᱟᱭ ᱨᱮᱫᱚ ᱵᱟᱠᱚ ᱫᱚᱱᱟ ᱰᱟᱱᱴᱟ᱾ ᱦᱳᱭ ᱜᱚᱝᱠᱮ, ᱵᱷᱟᱞᱮ ᱞᱮᱠᱟ ᱜᱮᱞᱮ ᱢᱟᱱᱟᱣᱟ ᱟᱨ ᱜᱚᱝᱠᱮ, ᱤᱧ ᱞᱟᱹᱭᱫᱟ ᱟᱯᱮ ᱥᱮᱫ ᱫᱚ ᱰᱟᱱᱴᱟ ᱠᱚ ᱫᱚᱱ ᱜᱮᱭᱟ ᱥᱮ ᱵᱟᱝ᱾
ᱦᱮᱸ ᱜᱚᱝᱠᱮ, ᱰᱟᱱᱴᱟ ᱠᱚ ᱫᱚᱱ ᱜᱮᱭᱟ ᱟᱞᱮ ᱥᱮᱱ ᱦᱚᱸ᱾ ᱱᱚᱣᱟ ᱢᱮᱱᱟᱜ ᱠᱟᱜ ᱜᱮᱭᱟ ᱟᱫᱚ ᱩᱱᱠ ᱠᱚ ᱦᱩᱭᱩᱜ ᱜᱮᱭᱟ᱾ ᱛᱚ ᱜᱚᱝᱠᱮ ᱟᱢᱟᱜ ᱱᱚᱣᱟ ᱮᱱᱮᱡ ᱥᱮᱨᱮᱧ ᱨᱮ ᱨᱟᱹᱥᱠᱟᱹ ᱠᱚ ᱢᱮᱱᱟᱜ ᱜᱮᱭᱟ᱾
ᱦᱳᱭ ᱜᱚᱝᱠᱮ, ᱮᱱᱮᱡ ᱥᱮᱨᱮᱧ ᱨᱮᱫᱚ ᱦᱸᱮ ᱨᱟᱹᱥᱠᱟᱹ ᱟᱢᱫᱟ ᱜᱮ ᱢᱮᱱᱟᱜᱼᱟ᱾ ᱱᱤᱡᱮ ᱜᱮ ᱢᱤᱫᱴᱟᱹᱝ ᱨᱩᱥᱤᱠᱤᱭᱟᱹ ᱠᱚᱲᱟ ᱦᱚᱯᱚᱱ ᱦᱮᱸᱥ
ᱟᱪᱪᱷᱟ ᱟᱪᱪᱷᱟ ᱛᱟᱦᱞᱮ ᱮᱱᱮᱡ ᱥᱮᱨᱮᱧ ᱨᱮᱫᱚ ᱦᱟᱸᱜ ᱨᱩᱥᱤᱠᱟᱹ ᱧᱚᱜ ᱜᱮᱭᱟ ᱵᱟᱝ᱾
ᱦᱚᱭ ᱜᱚᱝᱠᱮ, ᱟᱸ ᱡᱚᱛᱚ ᱥᱟᱱᱛᱟᱲ ᱥᱚᱢᱟᱡᱽ ᱨᱮᱭᱟᱜ ᱦᱮᱸ ᱮᱱᱮᱡ ᱥᱮᱨᱮᱧ ᱠᱚᱫᱚ ᱫᱚᱢᱮ ᱜᱮᱞᱤᱧ ᱠᱩᱥᱤᱭᱟᱜᱼᱟ᱾
ᱟᱪᱪᱷᱟ ᱟᱪᱪᱷᱟ, ᱟᱹᱞᱤᱧ ᱦᱚᱸ ᱜᱚᱝᱠᱮ ᱨᱩᱥᱤᱠᱟ ᱧᱚᱜ ᱜᱮᱞᱤᱧ ᱱᱚᱣᱟ ᱠᱚᱢᱟ ᱫᱚᱢᱮ ᱜᱮᱞᱤᱧ ᱠᱩᱥᱤᱭᱟᱜ ᱜᱮᱭᱟ᱾ ᱦᱮ ᱨᱩ ᱠᱚᱫᱚᱵᱤᱱ ᱵᱟᱲᱟᱭ ᱜᱮᱭᱟ᱾
ᱦᱳᱭ ᱜᱚᱝᱠᱮ᱾ ᱨᱩ ᱵᱮᱱ ᱞᱟᱹᱭ ᱦᱮᱸ ᱥᱮ ᱮᱱᱮᱡ ᱵᱤᱱ ᱞᱟᱹᱭ, ᱥᱮᱨᱮᱧ ᱵᱤᱱ ᱞᱟᱹᱭ᱾ ᱚᱱᱟ ᱠᱚᱫᱚ ᱵᱟᱲᱟᱭ ᱫᱚᱞᱤᱧ ᱵᱟᱲᱟᱭ ᱧᱚᱜ ᱠᱟᱜ ᱜᱮᱭᱟ᱾ ᱟᱫᱚ ᱛᱚᱣ ᱡᱟᱦᱟᱸ ᱞᱮᱠᱟᱱ ᱦᱟᱯᱲᱟᱢ ᱠᱚᱵᱚ ᱵᱟᱲᱟᱭ ᱠᱟᱱ ᱛᱟᱦᱮᱸᱱᱟ ᱚᱱᱟ ᱠᱷᱚᱡ ᱫᱚ ᱠᱟᱹᱴᱤᱡ ᱮ ᱩᱱᱟᱹᱜ ᱴᱟᱜ ᱫᱚᱞᱤᱧ ᱠᱟᱪᱟ ᱫᱚᱞᱤᱧ ᱠᱟᱪᱟ ᱧᱚᱜ ᱜᱮᱭᱟ ᱾ ᱚᱱᱠᱟ ᱫᱚ ᱵᱟᱹᱞᱤᱧ ᱯᱟᱠᱟᱣᱟ ᱡᱮ ᱵᱷᱟᱹᱞᱤ ᱞᱮᱠᱟ ᱜᱮᱞᱤᱧ ᱵᱟᱲᱟᱭᱟ ᱢᱮᱱᱛᱮ ᱵᱟᱝ᱾
ᱡᱟᱭᱜᱮᱵᱤᱱ ᱵᱟᱰᱟᱭᱟ ᱜᱚᱝᱠᱮ ᱟᱹᱰᱤ ᱱᱟᱯᱟᱭ, ᱱᱚᱝᱠᱟ ᱜᱮ ᱫᱚᱦᱚ ᱤᱫᱤ ᱞᱮᱠᱷᱟᱡ ᱜᱮᱵᱚᱱ ᱟᱹᱰᱤ ᱜᱮ ᱱᱟᱯᱟᱭᱚᱜᱼᱟ ᱾ ᱟᱹ ᱧᱮᱞᱚᱜ ᱠᱟᱱᱟ ᱟᱸᱫᱚᱢ ᱟᱫᱚᱢ ᱡᱟᱭᱜᱟ ᱠᱚᱨᱮ ᱢᱟᱜ ᱢᱚᱬᱮ ᱠᱚ ᱱᱟᱜ ᱰᱤᱡᱮ ᱞᱟᱸᱜᱽᱲᱮ ᱠᱚ ᱟᱹᱜᱩᱭᱮᱫ ᱠᱟᱱᱟ ᱾ ᱛᱚ ᱟᱫᱚᱜ ᱠᱟᱱ ᱛᱟᱵᱚᱱᱟᱚ ᱾ ᱛᱚ ᱟᱯᱮ ᱥᱮᱫ ᱫᱚ ᱜᱚᱝᱠᱮ ᱱᱚᱣᱟ ᱠᱚ ᱢᱮᱱᱟᱜ ᱜᱮᱭᱟ ᱥᱮ ᱵᱟᱝ ᱾ ᱡᱮ
ᱦᱳᱭ ᱜᱚᱝᱠᱮ, ᱟᱞᱮ ᱥᱮᱫ ᱦᱚᱸ ᱮᱸ ᱰᱤᱡᱮ ᱞᱟᱸᱜᱽᱲᱮ ᱠᱚ ᱥᱚᱲᱚ ᱵᱚᱞᱚ ᱟᱠᱟᱜ ᱜᱮᱭᱟ ᱮᱱᱠᱷᱟᱱ ᱫᱚ᱾ ᱟᱫᱚ ᱪᱤᱠᱟᱹᱭᱟ ᱵᱮᱱ ᱡᱟᱦᱟᱸ ᱫᱚ ᱡᱩᱜᱽ ᱥᱟᱶᱛᱮ ᱡᱟᱦᱟᱸᱭ ᱠᱚ ᱰᱤᱢᱟᱱᱰ ᱮᱜᱼᱟ ᱾ ᱚᱱᱟ ᱫᱚ ᱡᱩᱜᱽ ᱥᱟᱶᱛᱮ ᱯᱟᱞᱴᱟᱜ ᱜᱮᱭᱟ, ᱠᱤᱪᱷᱩᱴᱟ ᱫᱚ ᱟᱯᱰᱮᱴ ᱦᱩᱭᱩᱜ ᱨᱮᱦᱚᱸ ᱟᱫᱚ ᱜᱚᱝᱠᱮ ᱚᱱᱟ ᱦᱚᱸ ᱢᱤᱫᱴᱮᱱ ᱞᱤᱢᱤᱴ ᱛᱟᱦᱮᱸ ᱞᱮᱱᱠᱷᱟᱱ ᱟᱹᱰᱤ ᱱᱟᱯᱟᱭᱚᱜᱼᱟ, ᱦᱳᱭ ᱥᱮ? ᱡᱟᱦᱟᱸ ᱫᱚ ᱱᱤᱡᱮᱨᱟᱜ ᱱᱤᱡᱮᱨᱟᱜ ᱟᱛ ᱠᱟᱛᱮ ᱮᱴᱟᱜ ᱦᱚᱲᱟᱜ ᱪᱮᱫᱟᱢ ᱟᱯᱱᱟᱨᱟ ᱾
ᱦᱮᱸ, ᱚᱱᱟ ᱜᱮ ᱜᱚᱝᱠᱮ ᱤᱧ ᱫᱚᱧ ᱢᱚᱱᱭᱮᱫ ᱠᱟᱱᱟ ᱡᱩᱫᱤᱭᱳ ᱰᱤᱡᱮ ᱞᱟᱜᱽᱲᱮᱢ ᱟᱜᱩᱭᱮᱫ ᱠᱟᱱᱟ, ᱥᱮ ᱱᱚᱣᱟ ᱢᱟᱜ ᱢᱚᱬᱮ ᱞᱮᱥᱟᱲ ᱦᱮᱡ ᱠᱟᱛᱮ, ᱛᱮᱫ ᱫᱚ ᱵᱟᱝ ᱟᱹᱜᱩ ᱞᱮᱠᱷᱟᱱ ᱜᱮ ᱟᱹᱰᱤ ᱜᱮ ᱱᱟᱯᱟᱭᱚᱜᱼᱟ, ᱡᱮᱦᱮᱛᱩ ᱟᱵᱚ ᱢᱟᱜ ᱢᱚᱬᱮ ᱨᱮ ᱛᱩᱢᱫᱟᱜ ᱴᱟᱢᱟᱠ ᱢᱮᱱᱟᱜ ᱛᱟᱵᱚᱱᱟ, ᱚᱱᱟ ᱛᱮᱵᱚᱱ ᱨᱟᱹᱥᱠᱟᱹ ᱞᱮᱠᱷᱟᱱ ᱜᱮ ᱱᱟᱯᱟᱭᱚᱜᱼᱟ ᱾ ᱥᱮ ᱪᱮᱫ?
ᱦᱳᱭ ᱜᱚᱝᱠᱮ, ᱛᱩᱢᱫᱟᱜ ᱴᱟᱢᱟᱠ ᱨᱟᱹᱥᱠᱟᱹ ᱨᱟᱹᱥᱠᱟᱹ ᱞᱮᱠᱟ ᱫᱚ ᱮᱴᱟᱜ ᱨᱟᱹᱥᱠᱟᱹ ᱫᱚ ᱵᱟᱹᱱᱩᱜᱼᱟ ᱜᱚᱝᱠᱮ ᱾ ᱪᱮᱫᱟᱜ ᱥᱮ ᱜᱚᱝᱠᱮ ᱧᱮᱞ ᱵᱮᱱ ᱛᱩᱢᱫᱟᱜ ᱴᱟᱢᱟᱠ ᱵᱮᱱ ᱜᱚᱜ ᱠᱟᱜᱼᱟ, ᱦᱮᱸ ᱥᱮ, ᱚᱱᱟ ᱫᱚ ᱡᱚᱛᱚ ᱦᱚᱲ ᱥᱟᱶ ᱵᱮᱱ ᱮᱱᱮᱡ ᱫᱟᱲᱮᱭᱟᱜᱼᱟ ᱾ ᱥᱩᱨ ᱨᱮ ᱜᱚᱜᱚᱭ ᱛᱟᱦᱮᱱ, ᱵᱟᱵᱟᱭ ᱛᱟᱦᱮᱱ, ᱜᱚᱲᱚᱢ ᱦᱟᱲᱟᱢᱮ ᱱᱤᱡᱮᱨᱮᱱ ᱢᱤᱥᱨᱟᱧ ᱮ ᱛᱟᱦᱮᱸᱱ, ᱦᱳᱭ ᱥᱮ, ᱵᱚᱭᱦᱟᱭ ᱛᱟᱦᱮᱱ, ᱥᱮ ᱦᱤᱞᱤ ᱛᱟᱠᱚ ᱠᱚ ᱛᱟᱦᱮᱱ, ᱥᱟᱱᱟᱢ ᱠᱚ ᱥᱟᱶᱢ ᱨᱟᱹᱥᱠᱟᱹ ᱫᱟᱲᱮᱭᱟᱜᱼᱟ ᱾ ᱟᱨ ᱰᱤᱡᱮ ᱰᱤᱡᱮ ᱞᱟᱸᱜᱽᱲᱮ ᱨᱮ ᱫᱚ ᱚᱱᱟ ᱫᱚ ᱚᱱᱠᱟ ᱫᱚ ᱵᱟᱵᱮᱱ ᱨᱟᱹᱥᱠᱟᱹ ᱫᱟᱲᱮᱭᱟᱜᱼᱟ ᱥᱮ, ᱟᱵᱮᱱ ᱠᱤ ᱰᱤᱡᱮ ᱞᱟᱜᱽᱲᱮ ᱨᱮ ᱟᱵᱮᱱ ᱵᱟᱵᱟ ᱥᱟᱶᱛᱮ ᱥᱮ ᱜᱚᱜᱚ ᱥᱟᱶ ᱥᱟᱢᱟᱝ ᱨᱮᱵᱮᱱ ᱮᱱᱮᱡ ᱫᱟᱲᱮᱭᱟᱜᱼᱟ ᱠᱤ ᱚᱱᱠᱟ ᱫᱚ? ᱵᱟᱵᱮᱱ ᱮᱱᱮᱡ ᱫᱟᱲᱮᱭᱟᱜᱼᱟ ᱾
ᱦᱩᱸ, ᱟᱪᱪᱷᱟ ᱾ ᱛᱟᱦᱞᱮ ᱜᱚᱝᱠᱮ ᱟᱯᱮ ᱥᱮᱫ ᱦᱚᱸ ᱧᱮᱞ ᱫᱚ ᱧᱮᱞᱚᱜ ᱠᱟᱱ ᱜᱮᱭᱟ ᱵᱟᱝᱢᱟ ᱱᱚᱝᱠᱟ ᱞᱮᱠᱟ ᱰᱤᱡᱮ ᱞᱟᱸᱜᱽᱲᱮ ᱫᱚ ᱟᱨᱠᱤ ᱢᱮᱱᱟᱜ ᱫᱚ ᱢᱮᱱᱟᱜ ᱜᱮᱭᱟ ᱾ ᱛᱟᱹᱭ ᱜᱮ ᱵᱟᱝ?
ᱦᱳᱭ ᱜᱚᱝᱠᱮ ᱾ ᱟᱫᱚ ᱜᱚᱝᱠᱮ ᱱᱮᱛᱟᱨ ᱫᱚ ᱵᱩᱡᱮᱫ ᱜᱮᱭᱟᱢ ᱥᱮ, ᱜᱚᱝᱠᱮ ᱱᱮᱛᱟᱨ ᱫᱚ ᱦᱮᱸ ᱮᱴᱟᱜ ᱡᱟᱢᱟᱱᱟ ᱦᱮᱡ ᱟᱠᱟᱱᱟ ᱟᱨ ᱵᱚᱦᱩ ᱜᱤᱫᱽᱨᱟᱹ ᱠᱚ ᱰᱤᱢᱟᱱᱰ ᱜᱮᱭᱟ ᱡᱮ ᱦᱮᱸ ᱰᱤᱡᱮ ᱞᱟᱜᱽᱲᱮ ᱛᱟᱦᱮᱸ ᱫᱚᱨᱠᱟᱨ ᱟᱫᱚ ᱚᱠᱟ ᱞᱮᱠᱟ ᱵᱮᱱ ᱢᱮᱱᱟ ᱱᱮᱛᱟᱨ ᱵᱟᱯᱞᱟ ᱠᱚᱨᱮ ᱦᱚᱸ ᱧᱮᱞᱚᱜ ᱠᱟᱱᱟ ᱾ ᱠᱤᱪᱷᱩ ᱠᱤᱪᱷᱩ ᱡᱟᱭᱜᱟ ᱨᱮ ᱥᱚᱨᱦᱟᱭ ᱨᱮ, ᱢᱩᱪᱟᱹᱫ ᱨᱮᱵᱮᱱ ᱧᱮᱞᱟ ᱩᱱᱠᱩ ᱚᱨᱜᱮᱥᱴᱨᱟ ᱯᱟᱴᱤ ᱠᱚ ᱟᱹᱜᱩ
ᱟᱞᱮ ᱥᱮᱫ ᱫᱚ ᱦᱟᱸᱜ ᱜᱚᱝᱠᱮ ᱤᱭᱟᱹ ᱚᱱᱮ ᱧᱮᱞᱚᱜ ᱠᱟᱱ ᱛᱟᱦᱮᱱᱟ ᱰᱤᱡᱮ ᱞᱟᱸᱜᱽᱲᱮ ᱱᱚᱝᱠᱟ, ᱠᱤᱱᱛᱩ ᱢᱟᱱᱠᱤ ᱱᱤᱭᱟᱹ ᱵᱟᱨ ᱠᱷᱚᱱᱟᱜ ᱫᱚ ᱦᱟᱸᱜ ᱧᱮᱞᱚᱜ ᱠᱟᱱᱟ ᱟᱨᱠᱤ ᱠᱚᱢ ᱞᱮᱠ ᱜᱮ ᱟᱨᱠᱤ ᱾ ᱱᱚᱝᱠᱟ ᱜᱮ ᱠᱚᱢ ᱤᱫᱤ ᱞᱮᱱᱠᱷᱟᱡ ᱜᱮ ᱱᱟᱯᱟᱭᱚᱜᱼᱟ ᱟᱹᱞᱤᱧ ᱫᱚᱞᱤᱧ ᱢᱚᱱᱮᱭᱟ ᱾
ᱦᱳᱭ ᱜᱚᱝᱠᱮ ᱾ ᱚᱱᱟ ᱠᱚᱫᱚ ᱯᱨᱚᱛᱤᱵᱟᱫᱽ ᱫᱚᱨᱠᱟᱨ ᱠᱟᱱᱟ, ᱡᱮ ᱥᱟᱱᱛᱟᱲᱟᱜ ᱡᱟᱦᱟᱸ ᱟᱵᱚᱣᱟᱜ ᱠᱟᱞᱪᱟᱨ ᱢᱮᱱᱟᱜ ᱟᱠᱟᱫᱟ, ᱦᱳᱭ ᱥᱮ ᱡᱟᱦᱟᱸ ᱯᱚᱨᱚᱵᱽ ᱯᱟᱹᱞᱤ ᱠᱚ ᱢᱮᱱᱟᱜ ᱟᱠᱟᱫ, ᱚᱱᱟ ᱠᱚᱨᱮᱱᱟᱜ ᱫᱚ ᱛᱩᱢᱫᱟᱜ ᱴᱟᱢᱟᱠ ᱛᱮᱜᱮ ᱥᱚᱵᱷᱟ ᱫᱚᱭ ᱮᱢᱟ ᱾ ᱰᱤᱡᱮ ᱞᱟᱸᱜᱽᱲᱮ ᱛᱮᱫᱚ ᱥᱚᱵᱷᱟ ᱵᱟᱭ ᱮᱢᱟ ᱾ ᱵᱟᱯᱞᱟ ᱠᱚᱨᱮ ᱦᱚᱸ ᱛᱩᱢᱫᱟᱜ ᱴᱟᱢᱟᱠ ᱛᱮᱜᱮ ᱥᱚᱵᱷᱟ ᱫᱚᱭ ᱮᱢ ᱜᱮᱭᱟ ᱟᱨ ᱰᱤᱡᱮ ᱞᱟᱜᱽᱲᱮ ᱫᱚ ᱥᱚᱵᱷᱟ ᱵᱟᱭ ᱮᱢ ᱜᱮᱭᱟ ᱾ ᱟᱵᱮᱱ ᱵᱮᱱ ᱧᱮᱞ ᱟᱠᱟᱜᱼᱟ ᱱᱤᱥᱪᱳᱚᱭ ᱵᱚᱥ ᱵᱚᱥ ᱡᱟᱦᱟᱸ ᱫᱚ ᱰᱤᱡᱮ ᱞᱟᱸᱜᱽᱲᱮ ᱥᱟᱰᱮ ᱠᱷᱟᱱ ᱫᱚ ᱦᱟᱲᱟᱢ ᱵᱩᱲᱦᱤ ᱠᱚ ᱡᱚᱛᱚ ᱠᱚ ᱥᱮᱟᱭᱤᱴᱚᱜᱼᱟ, ᱪᱮᱫᱟᱜ ᱥᱮ ᱱᱮᱛᱟᱨᱟᱜ ᱤᱥᱯᱤᱠᱟᱨ ᱟᱹᱰᱤ ᱡᱳᱨᱛᱮ ᱟᱣᱟᱡᱚᱜᱼᱟ, ᱠᱚᱲᱟᱢ ᱠᱚᱨᱮ ᱦᱚᱸ ᱫᱚᱢᱮ ᱡᱳᱨ ᱞᱟᱜᱟᱜ ᱜᱮᱭᱟ ᱟᱨ ᱛᱩᱢᱫᱟᱜ ᱴᱟᱢᱟᱠ ᱮᱢᱚᱱ ᱡᱤᱱᱤᱥ ᱠᱟᱱᱟ, ᱡᱟᱦᱟᱸ ᱫᱚ ᱦᱚᱲᱢᱚ ᱠᱚᱨᱮ ᱵᱟᱝ ᱞᱟᱜᱟᱜ ᱜᱮᱭᱟ ᱾ ᱚᱱᱟ ᱫᱚ ᱥᱟᱰᱮᱢ ᱟᱸᱡᱚᱢ ᱪᱮᱫᱟᱜ ᱥᱮ ᱢᱤᱫᱴᱮᱱ ᱵᱩᱲᱦᱤ ᱦᱚᱲ ᱦᱚᱸ ᱮᱱᱮᱡ ᱮᱱᱮᱡ ᱛᱮ ᱥᱮᱨᱮᱧ ᱥᱮᱨᱮᱧ ᱛᱮ ᱦᱤᱡᱩᱜᱼᱟ ᱟᱨ ᱥᱟᱵᱚᱜᱼᱟ ᱾ ᱦᱳᱭ ᱥᱮ ᱜᱚᱝᱠᱮ?
ᱛᱚ ᱜᱚᱝᱠᱮ ᱱᱚᱣᱟ ᱥᱚᱨᱦᱟᱭ ᱠᱚᱨᱮ ᱫᱚ ᱱᱚᱝᱠᱟ ᱞᱩᱜᱤ ᱯᱟᱹᱧᱪᱤ ᱱᱚᱝᱠᱟ ᱯᱮ ᱵᱟᱸᱫᱮ ᱜᱮᱭᱟ
ᱦᱳᱭ ᱜᱚᱝᱠᱮ ᱟᱞᱮ ᱡᱟᱦᱟ ᱠᱚᱲᱟ ᱦᱚᱯᱚᱱ ᱠᱚᱫᱚ ᱩᱱᱠᱩ ᱫᱚ ᱯᱟᱹᱧᱪᱤ ᱫᱷᱩᱛᱤ ᱛᱮᱠᱚ ᱫᱷᱩᱛᱤᱜᱼᱟ ᱟᱨ ᱠᱩᱲᱤ ᱦᱚᱯᱚᱱ ᱫᱚ ᱟ ᱯᱪᱤ ᱫᱷᱩ ᱯᱪᱤ ᱠᱷᱟᱹᱰᱤ ᱛᱮᱠᱚ ᱵᱟᱸᱫᱮᱜ ᱛᱟᱦᱮᱱ ᱜᱮᱭᱟ ᱟᱨ
ᱟᱹᱰᱤ ᱱᱟᱯᱟᱭ ᱜᱚᱝᱠᱮ ᱱᱚᱝᱠ ᱜᱮ ᱛᱟᱦᱮ ᱞᱮᱱᱠᱟᱱ ᱜᱮ ᱵᱷᱟᱜᱮ ᱟᱞᱮ ᱥᱮᱫ ᱦᱚ ᱱᱚᱝᱠᱟ ᱜᱮ ᱦᱩᱭᱩᱜ ᱜᱮᱭᱟ ᱟᱨ ᱱᱚᱝᱠᱟ ᱯᱮᱲᱟ ᱠᱚᱫᱚ ᱥᱚᱨᱦᱟᱭ ᱠᱚᱨᱮ ᱫᱚᱯᱮ ᱞᱟᱹᱭᱟ ᱟᱠᱩᱜᱮᱭᱟ ᱥᱮ ᱵᱟᱝ ᱜᱮ ᱜᱚᱢᱠᱮ?
ᱦᱳᱭ ᱜᱚᱢᱠᱮ ᱯᱮᱲᱟ ᱠᱚᱫᱚ ᱞᱟᱹᱭ ᱦᱩᱭᱩᱜ ᱛᱟᱸᱦᱮᱱ ᱜᱮᱭᱟ ᱱᱚᱱᱛᱮ ᱢᱤᱥᱨᱟᱧ ᱡᱟᱦᱟᱸ ᱛᱤᱱᱟᱹᱜ ᱮ ᱡᱟᱶᱟᱭ ᱦᱩᱭ ᱟᱠᱟᱱ ᱳᱭ ᱦᱟᱛᱚᱢ ᱛᱟᱠᱚ ᱱᱚᱛᱮ ᱢᱟᱢᱟ ᱛᱟᱠᱚ ᱦᱚᱸᱠᱚ ᱞᱟᱹᱭ ᱦᱩᱭᱩᱜ ᱜᱮᱭᱟ᱾
ᱢᱟᱱᱮ ᱥᱟᱱᱟᱢ ᱥᱟᱱᱟᱢ ᱡᱟᱦᱟᱸ ᱛᱤᱱᱟᱹᱜ ᱯᱮᱲᱟ ᱠᱚ ᱢᱮᱱᱟᱜ ᱠᱚᱜᱮᱭᱟ ᱡᱚᱛᱚ ᱜᱮᱯᱮ ᱞᱟᱹᱭ ᱟᱠᱚ ᱜᱮᱭᱟ ᱵᱟᱝ?
ᱦᱳᱭ ᱜᱚᱝᱠᱮ ᱡᱮᱦᱮᱛᱩ ᱩᱱᱟᱹᱜ ᱢᱟᱨᱟᱝ ᱯᱚᱨᱚᱵᱽ ᱛᱟᱵᱩᱱ ᱦᱟᱹᱛᱤ ᱞᱮᱠᱟᱱ ᱯᱚᱨᱚᱵ ᱦᱩᱭ᱾ ᱥᱮ ᱚᱱᱟ ᱫᱚ ᱞᱟᱹᱭ ᱜᱮ ᱦᱩᱭᱩᱜᱼᱟ ᱚᱠᱚᱭᱴᱟᱜ ᱦᱚᱸ ᱵᱟᱫ ᱵᱟᱝ ᱜᱟᱱᱚᱜᱼᱟ ᱡᱮᱦᱮᱛᱩ ᱮ ᱵᱚᱪᱷᱚᱨ ᱨᱮ ᱢᱤᱫ ᱪᱷᱚᱴ ᱵᱚᱱ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱚᱱᱟ ᱫᱚ᱾ ᱪᱤᱠᱟᱹᱛᱮᱢ ᱵᱟᱹᱠᱤ ᱫᱟᱲᱮ ᱟᱠᱠᱚᱣᱼᱟ ᱟᱨ ᱵᱟᱢ ᱱᱮᱣᱛᱟ ᱠᱚᱣᱟ ᱦᱳᱭᱥᱮ᱾ ᱟᱨ ᱚᱱᱟ ᱥᱟᱶᱛᱮ ᱡᱟᱦᱟᱸ ᱛᱤᱱᱟᱹᱜ ᱜᱟᱛᱮ ᱠᱚ ᱛᱟᱦᱮᱱ ᱜᱮᱭᱟ ᱩᱱᱠᱩ ᱦᱚᱸ ᱱᱮᱶᱛᱟ ᱠᱚ ᱦᱩᱭᱩᱜ ᱛᱟᱸᱦᱮᱱᱟ᱾ ᱟᱯᱮ ᱥᱮᱫ ᱜᱚᱝᱠᱮ ᱛᱚᱵᱮ ᱜᱟᱛᱮ ᱠᱚᱦᱚᱸ ᱯᱮ ᱱᱮᱶᱛᱟ ᱠᱚᱜᱮᱭᱟ ᱥᱮ ᱵᱟᱝ?
ᱟᱹᱰᱤ ᱱᱟᱯᱟᱭ ᱜᱚᱝᱠᱮ ᱟᱞᱮᱥᱮᱫ ᱦᱚᱸ ᱟᱨᱠᱤ ᱡᱟᱦᱟᱸ ᱛᱤᱱᱟᱹᱜ ᱯᱮᱲᱟ ᱠᱚ ᱜᱟᱛᱮ ᱠᱚ ᱟᱨᱠᱤ ᱡᱚᱛᱚ ᱜᱮ ᱱᱮᱶᱛᱟ ᱦᱟ ᱦᱩᱭᱩᱜ ᱜᱮᱭᱟ ᱠᱤᱱᱛᱩ ᱱᱚᱣᱟ ᱜᱮ ᱢᱟᱨᱟᱝ ᱯᱚᱨᱚᱵᱽ ᱠᱟᱱ ᱛᱟᱵᱚᱱᱟ ᱥᱮ ᱚᱱᱟ ᱠᱷᱟᱹᱛᱤᱨ ᱜᱮ ᱱᱮᱶᱛᱟ ᱢᱟ ᱦᱩᱭᱩᱜ ᱜᱮᱭᱟ ᱦᱟᱸᱜ᱾
ᱟᱪᱪᱷᱟ ᱜᱚᱝᱠᱮ ᱛᱚᱵᱮ ᱜᱚᱝᱠᱮ ᱟᱯᱮ ᱫᱚ ᱯᱚᱨᱚᱵ ᱨᱮ ᱡᱟᱦᱟᱸᱛᱤᱱᱟᱹᱜ ᱯᱮᱲᱟ ᱠᱚ ᱦᱤᱡᱩᱜᱼᱟ ᱞᱩᱜᱽᱲᱤᱡ